ᱦᱮᱸ
ᱦᱮᱸ ᱡᱚᱦᱟᱨ ᱜᱮ ᱪᱮᱫ ᱮᱢ ᱪᱤᱠᱟᱹ ᱮᱫᱟ?
ᱵᱟᱝ ᱟᱢ ᱜᱮ
ᱚ ᱦᱩᱡᱩᱜ ᱤᱧ ᱦᱚᱸ ᱱᱚᱜᱼᱚᱭ ᱛᱟᱲᱟᱢ ᱵᱟᱲᱟᱭᱮᱫᱟ
ᱚ ᱚ ᱟᱨ ᱫᱤᱭᱮ ᱱᱟᱯᱟᱭ ᱵᱟᱲᱟ ᱜᱮᱭᱟᱢ
ᱦᱮᱸ ᱱᱟᱯᱟᱭ ᱵᱟᱲᱟᱜ ᱜᱮ ᱟᱢᱜᱮ
ᱦᱮ ᱛᱮᱦᱤᱧ ᱫᱚ ᱦᱟᱯᱳᱭ ᱦᱟᱜ ᱨᱩᱣᱟᱹ ᱦᱟᱹᱥᱩᱜ ᱠᱟᱹᱱᱟᱹᱧ ᱚᱱᱟᱛᱮ ᱫᱚ ᱱᱟᱯᱟᱭ ᱫᱚ ᱵᱟᱹᱱᱩᱧ ᱧᱟᱢ
ᱚ ᱫᱚ ᱨᱟᱱ ᱠᱚᱫᱚ ᱟᱜᱩ ᱠᱟᱫᱟ ᱥᱮ
ᱨᱟᱱ ᱠᱚᱫᱚ ᱵᱟᱝ ᱟᱹᱜᱩ ᱦᱩᱭ ᱟᱠᱟᱱᱟ ᱠ ᱠᱟᱹᱴᱤᱡ ᱨᱩᱣᱟᱹ ᱠᱟᱱ ᱜᱮᱭᱟ ᱞᱟᱹᱴᱩ ᱨᱩᱣᱟᱹ ᱫᱚ ᱵᱟᱝ᱾
ᱟ
ᱦᱮᱸ ᱛᱟᱦᱚᱞᱮ ᱡᱚᱢ ᱵᱟᱲᱟ ᱠᱚ ᱦᱩᱭᱱᱟ ᱥᱮ ᱵᱟᱝ? ᱦᱮᱞᱳ
ᱞᱟᱹᱭᱫᱟᱹᱧ ᱤᱥᱤᱱ ᱵᱟᱲᱟ ᱟᱹᱣᱨᱤ ᱦᱩᱭᱩᱜᱼᱟ ᱡᱚᱢ ᱫᱚ ᱟᱹᱣᱨᱤ ᱦᱩᱭᱩᱜᱼᱟ
ᱚ ᱛᱟᱦᱞᱮ ᱛᱤᱨᱮ ᱡᱚᱢ ᱟᱯᱮ
ᱡᱚᱢ ᱦᱩᱭᱩᱜᱼᱟ ᱫᱩᱴᱟ ᱥᱮᱫ
ᱚ
ᱥᱮᱛᱟᱜ ᱨᱮ ᱠᱷᱟᱹᱡᱟᱹᱲᱤ ᱠᱚ ᱡᱚᱢ ᱵᱟᱲᱟ ᱦᱩᱭ ᱠᱟᱱᱟ
ᱚ ᱚ ᱚᱱᱟ
ᱟᱯᱮ ᱯᱮ ᱤᱥᱤᱱ ᱠᱮᱫᱟ? ᱦᱮᱞᱳ